ᱟᱫ ᱦᱟᱞᱳ,
ᱦᱮᱸ ᱡᱚᱦᱟᱨ ᱜᱮ ᱜᱚᱝᱠᱮ,
ᱦᱮᱸ ᱡᱚᱦᱟᱨ ᱜᱮ᱾ ᱦᱟᱞᱳ,
ᱦᱟᱞᱳ ᱦᱟᱞᱳ
ᱦᱮᱸ ᱟᱵᱮᱱ ᱥᱮᱱᱟᱜ ᱠᱷᱚᱵᱚᱨ ᱠᱚ ᱞᱟᱹᱭ ᱵᱮᱱ ᱪᱮᱜ ᱞᱮᱠᱟ?
ᱟᱹᱞᱤᱧ ᱥᱮᱱᱟᱜ ᱠᱷᱚᱵᱚᱨ ᱫᱚ ᱜᱚᱝᱠᱮ ᱱᱚᱣᱟ ᱱᱟ ᱥᱮᱛᱟᱜ ᱠᱷᱚᱱ ᱜᱮ ᱦᱟᱸᱜ ᱮ ᱫᱟᱜᱽ ᱵᱟᱲᱟᱭ ᱫᱟ᱾ ᱟᱹᱣᱨᱤ ᱵᱚᱱᱫᱮᱭᱟᱭ ᱱᱟᱦᱟᱜ ᱱᱚᱛᱮ ᱫᱚ, ᱟᱫᱚ ᱟᱯᱮ ᱚᱱᱛᱮ ᱜᱮ ᱪᱮᱜᱞᱮᱠᱟ ᱫᱟᱜᱽ ᱵᱟᱲᱟᱭ ᱫᱟᱭ ᱥᱮ ᱵᱟᱝᱜᱮ?
ᱦᱳᱭ ᱱᱚᱛᱮ ᱦᱚᱸᱭ ᱫᱟᱜᱽ ᱵᱟᱲᱟᱭᱮᱜ ᱠᱤᱪᱷᱩ ᱫᱤᱱ ᱠᱤᱪᱷᱩ ᱫᱤᱱ ᱵᱟᱹᱜᱤ ᱵᱟᱹᱜᱤ ᱛᱮ᱾
ᱟᱪᱪᱷᱟ ᱟᱪᱪᱷᱟ, ᱟᱫᱚ ᱩᱸ ᱚᱸ ᱜᱚᱝᱠᱮ ᱪᱮᱫ ᱞᱮᱠᱟ ᱢᱚᱸᱡᱽ ᱜᱮ ᱢᱮᱱᱟᱜ ᱟᱠᱟᱜ ᱵᱤᱱᱟ ᱛᱚ?
ᱦᱮᱸ ᱦᱳᱭ ᱟᱹᱞᱤᱧ ᱫᱚ ᱮᱠᱫᱚᱢ ᱢᱚᱸᱡᱽ ᱜᱮ ᱦᱮᱱᱟᱜ ᱞᱤᱧᱟᱹ᱾ᱟᱵᱮᱱ ᱜᱮ ᱪᱮᱜ ᱞᱮᱠᱟ?
ᱦᱮᱸ ᱜᱚᱝᱠᱮ ᱟᱹᱞᱤᱧ ᱦᱚᱸ ᱢᱚᱸᱡᱽ ᱜᱮ ᱢᱮᱱᱟᱜ ᱠᱟᱜ ᱞᱤᱧᱟᱹ᱾
ᱟᱨᱮ ᱛᱚᱵᱮ ᱟᱯᱮ ᱫᱚ ᱪᱟᱥ ᱠᱚᱫᱚ ᱯᱮ ᱞᱟᱜᱟᱣᱮᱜᱼᱟ ᱥᱮ ᱵᱟᱝ?
ᱟᱸ ᱦᱮᱸ ᱜᱚᱝᱠᱮ ᱪᱟᱥ ᱠᱟᱹᱢᱤ ᱫᱚ ᱢᱟᱱᱮ ᱟᱹᱰᱤ ᱜᱟᱱ ᱜᱮ ᱞᱟᱦᱟ ᱪᱟᱞᱟᱣ ᱠᱟᱱ ᱛᱟᱞᱮᱭᱟ᱾ ᱢᱟᱱᱮ ᱨᱚᱦᱚᱭ ᱜᱚᱫᱮᱟᱞᱮ ᱟᱞᱮ ᱥᱮᱫ ᱫᱚ ᱞᱟᱦᱟᱱ ᱢᱟᱱᱮ ᱟᱸ ᱦᱚᱞᱟ ᱢᱟ‍ᱸᱫᱷᱮᱨ ᱢᱟᱱᱮ ᱚᱱᱮ ᱮᱸᱻ ᱩᱱᱤᱥ ᱠᱩᱲᱤ ᱛᱟᱹᱨᱤᱠᱷ ᱠᱚᱥᱮᱱ ᱢᱟᱱᱮ ᱵᱷᱟᱜᱤ ᱴᱷᱤᱠ ᱧᱚᱜ ᱜᱮ ᱫᱟᱜ ᱠᱟᱫᱟ ᱛᱚ ᱚᱱᱟ ᱠᱷᱟᱹᱛᱤᱨ ᱢᱟᱱᱮ ᱱᱤᱛᱚᱜ ᱫᱚ ᱨᱚᱦᱚᱭ ᱡᱳᱨᱥᱩᱨ ᱛᱮ ᱪᱟᱹᱞᱩ ᱧᱚᱜ ᱠᱟᱱᱟ ᱟᱫᱚ ᱟᱯᱮ ᱥᱮᱱ ᱜᱮ ᱪᱮᱫ ᱞᱮᱠᱟ ᱦᱟᱸᱜ?
ᱟᱞᱮᱥᱮᱱ ᱦᱚᱸ ᱫᱟᱜ ᱜᱮ ᱵᱟᱭ ᱫᱟᱜ ᱴᱷᱤᱠᱮᱜᱼᱟ ᱢᱚᱡᱽ ᱛᱮ, ᱮᱠᱷᱟᱱ ᱫᱚ ᱜᱟᱹᱪᱷᱤ ᱠᱚ ᱢᱟᱛᱚ ᱦᱟᱨᱟ ᱟᱠᱟᱱ ᱜᱮᱭᱟ᱾
ᱟᱪᱪᱷᱟ ᱟᱪᱪᱷᱟ᱾
ᱟᱫᱚ ᱨᱚᱦᱚᱭ ᱠᱚᱫᱚ ᱟᱹᱣᱨᱤ ᱞᱮ ᱮᱛᱦᱚᱵᱟ ᱫᱟᱜ ᱜᱮ ᱵᱟᱹᱱᱩᱜᱼᱟ ᱠᱷᱮᱛ ᱠᱚᱨᱮ᱾
ᱟᱪᱪᱷᱟ᱾ ᱵᱟᱝᱜᱮ ᱜᱚᱝᱠᱮ ᱟᱞᱮ ᱥᱮᱱ ᱫᱚ ᱠᱷᱮᱛ ᱠᱚᱨᱮ ᱯᱮᱨᱮᱡ ᱜᱚᱫ ᱠᱟᱱᱟ ᱦᱟᱸᱜ ᱾ ᱡᱚᱛᱚ ᱦᱚᱲ ᱱᱟᱜ ᱠᱚ ᱨᱚᱦᱚᱭ ᱜᱚᱫ ᱫᱟ,
ᱦᱳᱭ ᱦᱳᱭ᱾ ᱚ ᱛᱚᱵᱮ ᱟᱨ ᱟᱵᱮᱱ ᱫᱚ ᱪᱮᱫ ᱠᱚᱵᱮᱱ ᱠᱟᱹᱢᱤ ᱵᱟᱲᱟᱭ ᱛᱟᱦᱮᱱ?
ᱪᱮᱫ ᱦᱚᱸ ᱵᱟᱝ ᱜᱚᱝᱠᱮ ᱚᱱᱠᱟ ᱫᱚ ᱢᱟᱱᱮ ᱱᱚᱜ-ᱚᱭ ᱱᱟᱦᱟᱸᱜ ᱱᱤᱛᱚᱜ ᱢᱟ ᱪᱟᱥ ᱠᱟᱹᱢᱤ ᱪᱟᱹᱞᱩ ᱠᱟᱱᱟ ᱟᱫᱚ ᱪᱟᱥ ᱠᱟᱹᱢᱤ ᱜᱮ ᱠᱚᱨᱟᱣ ᱦᱩᱭᱩᱜ ᱠᱟᱱᱟ, ᱟᱨ ᱚᱱᱟ ᱥᱟᱶᱛᱮ ᱯᱟᱹᱴᱷᱩᱣᱟᱹ ᱠᱚ ᱠᱚᱨᱟᱣ ᱛᱟᱨᱟᱭ ᱦᱩᱭᱩᱜ ᱠᱟᱱᱟ᱾
ᱦᱳᱭ ᱦᱳᱭ ᱟᱨ ᱵᱚᱞᱮ ᱱᱤᱭᱟᱹ ᱪᱟᱥ ᱠᱟᱹᱢᱤ ᱠᱚ ᱠᱚᱨᱟᱣ ᱠᱟᱛᱮᱫ ᱤᱥᱠᱮ ᱵᱟᱫᱽ ᱪᱮᱫ ᱵᱮᱱ ᱠᱟᱹᱢᱤᱭᱮᱫ-ᱟ?
ᱟᱫᱚ ᱜᱚᱝᱠᱮ ᱱᱚᱜ-ᱚᱭ ᱞᱤᱧ ᱞᱟᱹᱭ ᱠᱮᱫ ᱟᱹᱞᱤᱧ ᱫᱚ ᱯᱟᱹᱴᱷᱣᱟᱹ ᱠᱟᱱᱟᱞᱤᱧ ᱦᱟᱸᱜ ᱯᱟᱹᱴᱷᱣᱟᱹ ᱥᱟᱶ ᱥᱟᱶᱛᱮ ᱢᱟᱱᱮ ᱱᱚᱜ-ᱚᱭ ᱟᱫᱚ ᱦᱚᱭ ᱟᱫᱚ ᱡᱟᱦᱟᱸ ᱛᱤᱥ ᱠᱚᱨᱮ ᱱᱚᱜ-ᱚᱭ ᱱᱟᱱᱟᱜ ᱠᱟᱹᱢᱤ ᱪᱟᱹᱞᱩ ᱠᱟᱱᱟ ᱱᱤᱛᱚᱜ ᱫᱚ ᱱᱤᱛᱚᱜ ᱫᱚ ᱠᱟᱹᱢᱤ ᱦᱩᱭᱩᱜ ᱠᱟᱱᱟ᱾ ᱟᱨ ᱠᱟᱹᱢᱤ ᱪᱟᱵᱟ ᱞᱮᱱᱠᱷᱟᱱ ᱟᱨᱦᱚᱸ ᱯᱟᱹᱴᱷᱩᱣᱟᱹ ᱥᱮᱱ ᱟᱨᱦᱚᱸ ᱢᱚᱱᱡᱳᱜ ᱮᱢ ᱦᱩᱭᱩᱜ ᱱᱟᱜ᱾
ᱦᱳᱭ ᱦᱳᱭ᱾
ᱦᱳᱭ᱾ ᱟᱫᱚ ᱮᱸ ᱜᱚᱝᱠᱮ ᱟᱯᱮᱥᱮᱱ ᱫᱚ ᱪᱟᱥᱵᱟᱥ ᱫᱚ ᱟᱹᱣᱨᱤ ᱥᱮᱴᱟᱴ ᱟᱨᱟᱢᱵᱷᱚᱜ-ᱟ ᱛᱚ ᱦᱮ ᱵᱟᱝ?
ᱦᱮᱸ ᱟᱹᱣᱨᱤ ᱠᱷᱟᱱ ᱫᱟᱜ ᱜᱮ ᱵᱷᱟᱞᱮ ᱛᱮ ᱵᱟᱭ ᱫᱟᱜᱮ-ᱟ᱾
ᱦᱳᱭ ᱦᱳᱭ ᱦᱳᱭ᱾ ᱟᱸ ᱟᱫᱚ ᱜᱚᱝᱠᱮ ᱟᱯᱮ ᱥᱮᱱ ᱫᱚ ᱢᱟᱱᱮ ᱥᱮᱨᱢᱟ ᱨᱮ ᱛᱤᱱᱟᱹᱜ ᱫᱷᱟᱣ ᱠᱚ ᱪᱟᱥᱟ?
ᱪᱮᱜ ᱵᱮᱱ ᱢᱮᱱ ᱠᱮᱫ-ᱟ?
ᱢᱮᱱᱫᱟᱞᱤᱧ ᱢᱟᱱᱮ ᱟᱯᱮᱥᱮᱱ ᱫᱚ ᱥᱮᱨᱢᱟᱨᱮ ᱛᱤᱱᱟᱹᱜ ᱫᱷᱟᱣ ᱠᱚ ᱪᱟᱥᱟ?
ᱚ ᱥᱮᱨᱢᱟ ᱨᱮ ᱟᱞᱮ ᱥᱮᱱ ᱫᱚ ᱢᱤ ᱢᱤᱫ ᱫᱚᱢ ᱜᱮ ᱦᱩᱭᱩᱜ ᱛᱟᱦᱮᱱ,
ᱟᱪᱪᱷᱟ ᱟᱪᱪᱷᱟ᱾
ᱟᱨ ᱟᱯᱮ ᱥᱮᱱ?
ᱦᱮᱸ ᱜᱚᱝᱠᱮ ᱟᱞᱮ ᱥᱮᱱ ᱦᱚᱸ ᱚᱱᱮ ᱚᱱᱠᱟ ᱜᱮ ᱢᱟᱱᱮ ᱢᱤᱫ ᱫᱷᱟᱣ ᱜᱮ ᱦᱩᱭᱩᱜ-ᱟ ᱟᱫᱚ ᱫᱟᱜ ᱨᱮᱱᱟᱜ ᱮᱴᱠᱮᱴᱚᱬᱮ ᱢᱮᱱᱟᱜ ᱠᱟᱫᱟ ᱛᱚ᱾ ᱚᱱᱠᱟ ᱥᱮᱞᱚ ᱠᱚ ᱵᱟᱹᱪᱩᱜ ᱠᱟᱫᱟ᱾ ᱥᱮᱞᱳ ᱠᱚ ᱯᱟᱪᱩ ᱠᱟᱫᱟ ᱛᱟᱯᱚᱨᱮ ᱱᱚᱝᱠᱟ ᱵᱟᱸᱫ ᱠᱚᱦᱚᱸ ᱯᱟᱪᱩ ᱠᱟᱫᱟ, ᱠᱚᱦᱚᱸ ᱵᱟᱹᱪᱩᱜ ᱠᱟᱫᱟ ᱱᱟᱱᱟᱜ ᱡᱟᱦᱟᱸ ᱤᱭᱟᱹ ᱦᱩᱭᱩᱜ-ᱟ ᱱᱟᱟᱜ ᱥᱮᱨᱢᱟ ᱫᱟᱜ ᱛᱮᱜᱮ ᱱᱟᱱᱟᱜ ᱪᱟᱥ ᱵᱟᱲᱟ ᱦᱩᱭᱩᱜ-ᱟ᱾
ᱦᱚᱭ ᱱᱚᱛᱮ ᱦᱚᱸᱛᱚ ᱥᱮᱨᱢᱟ ᱫᱟᱜ ᱛᱮᱜᱮ,
ᱟᱪᱪᱷᱟ - ᱟᱪᱪᱷᱟ
ᱚ ᱟᱨ ᱢᱮᱱᱮᱫ ᱛᱟᱹᱞᱤᱧ ᱟᱵᱮᱱ ᱫᱚ ᱟᱵᱚᱣᱟᱜ ᱵᱷᱟᱥᱟ ᱛᱮᱫᱚ ᱵᱮᱱ ᱚᱞ ᱯᱟᱲᱦᱟᱣ ᱟᱠᱟᱱᱟ ᱥᱮ ᱵᱟᱝ?
ᱵᱟᱝᱜᱮ ᱜᱚᱝᱠᱮ,
ᱚ ᱵᱟᱝᱜᱮ ᱵᱟᱝ,
ᱦᱚᱭ ᱟᱫᱚ ᱠᱤᱱᱛᱩ ᱟᱵᱚᱣᱟᱜ ᱪᱤᱠᱤ ᱫᱚᱞᱤᱧ ᱵᱟᱲᱟᱭᱟ ᱡᱮ ᱚᱞ ᱠᱚ ᱫᱚ ᱞᱤᱧ ᱵᱟᱲᱟᱭᱟ ᱚᱞ ᱠᱚᱦᱚᱸ ᱞᱤᱧ ᱵᱟᱲᱟᱭᱟ ᱚᱠᱟᱴᱟᱜ ᱪᱮᱫ ᱠᱚ ᱢᱮᱛᱟᱜ-ᱟ ᱚᱱᱟ ᱠᱚ ᱫᱚ ᱞᱤᱧ ᱵᱟᱲᱟᱭ ᱜᱮᱭᱟ, ᱟᱹᱰᱤ ᱜᱟᱱ ᱞᱤᱧ ᱵᱟᱲᱟᱭᱟ ᱟᱵᱚᱣᱟᱜ ᱪᱤᱠᱤ ᱫᱚ᱾
ᱟᱪᱪᱷᱟ ᱟᱪᱪᱷᱟ, ᱛᱟᱦᱞᱮ ᱵᱚᱞᱮ ᱚᱞ ᱵᱚᱞᱮ ᱰᱤᱜᱽᱨᱤ ᱜᱮ ᱰᱤᱜᱽᱨᱤ ᱜᱮ ᱵᱟᱵᱮᱱ ᱦᱟᱛᱟᱣ
ᱦᱚᱭ ᱦᱚᱭ, ᱰᱤᱜᱽᱨᱤ ᱜᱮ ᱵᱟᱞᱤᱧ ᱦᱟᱛᱟᱣ ᱠᱟᱫᱟ᱾
ᱦᱚᱭ ᱦᱚᱭ, ᱟᱹᱞᱤᱧ ᱡᱟᱨᱤ ᱜᱮᱛᱟᱞᱤᱧᱟᱹ᱾
ᱟᱪᱪᱷᱟ ᱟᱪᱪᱷᱟ, ᱟᱨ ᱛᱟᱦᱞᱮ ᱟᱵᱚᱣᱟᱜ ᱪᱤᱠᱤ ᱛᱮᱜᱮᱵᱤᱱ ᱚᱞᱚᱜ ᱠᱟᱱᱟ ᱛᱚ?
ᱦᱮᱸ ᱦᱮᱸ ᱟᱵᱚᱣᱟᱜ ᱪᱤᱠᱤ ᱛᱮᱜᱮ᱾
ᱟᱹᱰᱤ ᱱᱟᱯᱟᱭ, ᱟᱹᱰᱤ ᱱᱟᱯᱟᱭ᱾ ᱦᱮᱸ ᱟᱵᱚᱣᱟᱜ ᱪᱤᱠᱤ ᱛᱮᱜᱮ ᱢᱟᱱᱮ ᱟᱵᱚ ᱫᱚ ᱚᱞ ᱦᱮᱣᱟᱣ ᱠᱟᱱ ᱟᱹᱜ, ᱚᱠᱚᱭ ᱞᱟᱦᱟ ᱥᱮᱱᱮ ᱤᱫᱤ ᱛᱟᱵᱚᱱᱟᱭ ᱞᱟᱹᱭ ᱢᱮᱥᱮ ᱟᱵᱣᱟᱜ ᱪᱤᱠᱤ ᱫᱚ?
ᱦᱳᱭ ᱦᱳᱭ ᱚᱱᱟ ᱠᱷᱟᱹᱛᱤᱨ ᱜᱮ ᱵᱚᱞᱮ ᱞᱟᱜᱟᱣᱟ ᱦᱚᱸ ᱦᱩᱭᱱᱟ᱾ ᱢᱮᱱᱟᱜ ᱞᱤᱧᱟᱹ, ᱡᱚᱯ ᱩᱯᱮᱱ ᱞᱮ ᱧᱟᱢᱚᱜ ᱠᱟᱱ ᱠᱷᱟᱱ ᱫᱚ ᱪᱟᱜ ᱵᱮᱱ ᱟᱹᱭᱠᱟᱹᱣᱟᱜ-ᱟ ᱟᱯᱱᱟᱨᱟᱜ ᱠᱟᱱᱟ᱾
ᱦᱚᱭ ᱦᱚᱭ ᱦᱚᱭ, ᱟᱯᱱᱟᱨᱟᱜ ᱠᱟᱱᱟ᱾
ᱟᱨ ᱱᱮᱛᱟᱨ ᱫᱚ ᱢᱟᱱᱮ ᱟᱵᱚᱣᱟᱜ ᱪᱤᱠᱤ ᱛᱮᱦᱚᱸ ᱯᱟᱲᱦᱟᱣ ᱠᱟᱛᱮᱫ ᱟᱹᱰᱤ ᱞᱟᱯᱷᱟᱝ ᱥᱮᱫ ᱪᱟᱞᱟᱣ ᱜᱟᱱᱚᱜ ᱠᱟᱱᱟ᱾ ᱟᱹᱰᱤ
ᱦᱳᱭ ᱦᱳᱭ, ᱚᱱᱟ ᱛᱮᱜᱮ ᱟᱹᱰᱤ ᱞᱚᱜᱚᱱ᱾
ᱦᱚᱭ᱾
ᱢᱤᱫᱴᱮᱱ ᱛᱟᱦᱮᱸ ᱠᱟᱱᱟ ᱚᱝᱠᱟᱜ ᱜᱮ ᱵᱚᱞᱮ ᱵᱟᱵᱟ ᱮᱱᱛᱮᱜ ᱟᱯᱟᱛ ᱛᱟᱭ ᱱᱩᱠᱨᱤᱭᱮᱫ ᱛᱟᱦᱮᱸᱫ᱾
ᱟᱪᱪᱷᱟ
ᱟᱫᱚ ᱩᱱ, ᱩᱱᱤ ᱨᱮᱱ ᱦᱚᱯᱚᱱᱮ ᱛᱟᱦᱮᱸ ᱠᱟᱱᱟ ᱢᱤᱫᱴᱮᱱ᱾ ᱛᱚ ᱩᱱᱤ ᱫᱚ ᱚᱱᱟ ᱮᱱᱛᱮᱫ ᱪᱮᱫ ᱱᱩᱠᱨᱤ ᱨᱮᱪᱚᱭ ᱛᱟᱦᱮᱸ ᱠᱟᱱᱟ ᱛᱚ ᱩᱱᱤ ᱵᱚᱸᱜᱟ ᱛᱟᱞᱟᱭᱮᱱᱟᱭ᱾
ᱟᱪᱪᱷᱟ- ᱟᱪᱪᱷᱟ᱾
ᱮᱠᱷᱚᱱ ᱫᱚ ᱩᱱᱤ ᱨᱮᱱ ᱮᱱᱛᱮᱜ ᱠᱚᱲᱟᱭ ᱛᱟᱦᱮᱸ ᱠᱟᱱᱟ ᱢᱤᱫᱴᱮᱜ ᱩᱱᱤ ᱠᱚᱲ ᱜᱮ ᱱᱚᱣᱟ ᱟᱵᱚ ᱪᱤᱠᱤ ᱛᱮᱜᱮ ᱰᱤᱜᱽᱨᱤᱭ ᱟᱠᱟᱜ ᱛᱟᱦᱮᱸᱜ-ᱮ᱾
ᱟᱪᱪᱷᱟ᱾
ᱛᱟᱥ ᱮᱸᱻ ᱟᱫᱚ ᱚᱱᱟ ᱰᱤᱜᱽᱨᱤ ᱠᱟᱜᱚᱡᱽ ᱜᱮ ᱩᱫᱩᱜ ᱠᱮᱜ-ᱟᱭ ᱛᱚ ᱰᱚᱠᱢᱮᱱᱥ ᱠᱚ ᱡᱚᱢᱟ ᱠᱮᱜ-ᱟ ᱱᱚᱣᱟ ᱨᱮᱱᱟᱜ᱾ ᱛᱮᱜᱮ ᱟᱵᱚ ᱪᱤᱠᱤ ᱨᱮᱱᱟᱜ ᱛᱮᱜᱮ, ᱚᱱᱟ ᱨᱮᱱᱟᱜ ᱛᱮᱜᱮ ᱛᱚᱠᱷᱚᱱ ᱦᱩᱭᱮᱱ ᱛᱟᱭᱟ ᱚᱸᱰᱮ ᱚᱱᱟ ᱱᱚᱠᱨᱤ ᱦᱟᱛᱟᱣ ᱫᱟᱲᱮᱭᱟᱫᱟ, ᱟᱨ ᱠᱷᱟᱱ ᱫᱚ ᱡᱮᱱᱟᱨᱮᱞ ᱠᱚᱫᱚ ᱵᱟᱝ ᱛᱟᱦᱮᱸ ᱠᱟᱱ ᱛᱟᱭᱟ ᱦᱟᱸᱜ, ᱱᱤᱭᱟᱹ ᱟᱵᱚ ᱪᱤᱠ ᱪᱤᱠᱤ ᱨᱮᱱᱟᱜ ᱜᱮ, ᱟᱫᱚ ᱱᱚᱣᱟ ᱟᱵᱚ ᱪᱤᱠᱤ ᱨᱮᱱᱟᱜ ᱛᱮᱜᱮ ᱦᱩᱭᱮᱱ ᱛᱟᱭᱟ ᱯᱷᱤᱨ ᱚᱸᱰᱮ ᱱᱚᱠᱨᱤ ᱦᱟ ᱦᱟᱛᱟᱣ ᱫᱟᱲᱮᱭᱟᱫᱟᱭ᱾
ᱦᱚᱸ᱾ ᱟᱹᱰᱤ ᱱᱟᱯᱟᱭ ᱛᱚ ᱛᱟᱞᱦᱮ ᱱᱚᱜ-ᱚ ᱱᱟᱜ ᱵᱤᱱ ᱧᱮᱞ ᱠᱟᱜ ᱜᱮᱭᱟ ᱱᱟᱦᱱᱟᱜ, ᱟᱸᱻ ᱥᱟᱢᱱᱟ ᱥᱟᱢᱱᱤ ᱦᱚᱸᱵᱤᱱ ᱧᱮᱞ ᱟᱠᱟᱫᱟ ᱡᱮ ᱵᱟᱝ ᱞᱚᱜᱚᱱ ᱜᱮ ᱧᱟᱢᱚᱜ ᱠᱟᱱᱟ ᱟᱵᱚᱣᱟᱜ ᱪᱤᱠᱤ ᱛᱮᱵᱚᱱ ᱯᱟᱲᱦᱟᱣ ᱞᱮᱱᱠᱷᱟᱱ᱾
ᱦᱳᱭ ᱦᱳᱭ᱾
ᱟᱸᱜ, ᱟᱫᱚ ᱜᱚᱝᱠᱮ ᱟᱯᱮ ᱚᱱᱛᱮ ᱫᱚ ᱢᱟᱱᱮ ᱛᱤᱱᱟᱹᱜ ᱴᱟᱡ ᱛᱮ ᱪᱮᱫᱞᱮᱠᱟ ᱢᱮᱱᱟᱜ-ᱟᱱ? ᱟᱵᱚ ᱪᱤᱠᱤ ᱫᱚ ᱢᱟᱱᱮ ᱟᱫᱷᱟᱱ ᱠᱚ ᱥᱮᱱ ᱫᱚ ᱢᱮᱱᱟᱜ-ᱟ ᱧᱮᱞ ᱢᱮ ᱮᱸᱜ ᱯᱨᱟᱭᱢᱟᱨᱤ ᱠᱚᱨᱮ ᱵᱟᱪᱩᱜ ᱟᱠᱟᱫᱟ, ᱛᱟᱯᱚᱨᱮ ᱤᱥ ᱠᱩᱞ ᱠᱚᱞᱮᱡᱽ ᱡᱮ ᱠᱚᱨᱮ ᱢᱮᱱᱟᱜ ᱫᱚ ᱢᱮᱱᱟᱜ-ᱟ ᱩᱱᱟᱹᱜ ᱴᱟᱜ ᱮᱠᱴᱟ ᱦᱚᱸ ᱵᱟᱹᱱᱩᱜ ᱟᱠᱟᱫᱟ ᱾ ᱟᱫᱚ ᱚᱱᱛᱮ ᱫᱚ ᱪᱮᱫ ᱞᱮᱠᱟ? ᱡᱚᱛᱚ ᱨᱮᱜᱮ ᱢᱮᱱᱟᱜ-ᱟ ᱥᱮ ᱵᱟᱹᱱᱩᱜ ᱟᱠᱟᱫᱟ ᱱᱟᱜ?
ᱱᱚᱱᱛᱮ ᱦᱚᱸᱛᱚ ᱵᱟᱹᱱᱩᱜ-ᱟ ᱯᱨᱟᱭᱢᱟᱨᱤ ᱠᱚᱨᱮ ᱤᱥᱠᱩᱞ ᱠᱚᱞᱮᱡᱽ ᱨᱮ ᱮᱠᱟᱞ ᱜᱮ ᱵᱟᱹᱱᱩᱜ-ᱟ ᱾
ᱟᱪᱪᱷᱟ ᱾
ᱟᱫᱚ ᱦᱟᱸᱜ ᱱᱚᱝᱠᱟ ᱵᱚᱞᱮ ᱦᱮᱱᱟᱜ ᱠᱚᱣᱟ ᱮᱱᱛᱮᱫ, ᱟᱹᱞᱤᱧ ᱠᱷᱚᱱᱟᱜ ᱞᱟᱹᱴᱩ ᱞᱟᱹᱴᱩ ᱠᱷᱚᱱ ᱩᱱᱠᱩᱣᱟᱜ ᱛᱷᱨᱩ ᱛᱮᱜᱮ ᱟᱹᱞᱤᱧ ᱦᱚᱸ ᱦᱩᱭᱩᱜ ᱠᱟᱱ ᱛᱟᱹᱞᱤᱧᱟ ᱾
ᱟᱪᱪᱷᱟ ᱟᱪᱪᱷᱟ ᱾
ᱚᱱᱟ ᱤᱭᱟᱹᱛᱮ ᱟᱹᱞᱤᱧ ᱦᱚᱸ ᱵᱟᱹᱞᱤᱧ ᱵᱟᱹᱜᱤᱭᱮᱫ-ᱟ ᱾
ᱦᱳᱭ ᱾ ᱚ, ᱟᱫᱚ ᱜᱚᱝᱠᱮ ᱱᱚᱜ-ᱚᱭ ᱛᱚ ᱱᱟᱜ ᱟᱜ
ᱦᱮᱸ ᱫᱟᱸᱥᱟᱭ ᱵᱚᱸᱜᱟ ᱦᱟᱜ ᱥᱮᱴᱮᱨᱚᱜ ᱠᱟᱱ ᱛᱟᱵᱚᱱᱟ ᱾ ᱟᱫᱚ ᱟᱯᱮ ᱚᱱᱛᱮ ᱫᱚ ᱫᱟᱸᱥᱟᱭ ᱵᱚᱸᱜᱟ ᱫᱚ ᱪᱮᱫ ᱞᱮᱠᱟ ᱠᱚ ᱢᱟᱱᱟ ᱵᱟᱛᱟᱣ ᱜᱮᱭᱟ?
ᱟᱞᱮ ᱥᱮᱱ ᱦᱚᱸ ᱫᱚ ᱛᱷᱚᱲᱟ ᱵᱩ ᱫᱚ ᱪᱮᱞᱟ ᱫᱟᱬᱟᱱ ᱦᱩᱭᱩᱜ-ᱟ, ᱪᱮᱞᱟ ᱫᱟᱬᱟᱱ ᱠᱟᱛᱮᱫ ᱯᱷᱤᱨᱮ ᱚᱱᱛᱮ ᱮᱱᱛᱮᱫ ᱡᱟᱦᱟᱸ ᱨᱮ ᱩᱱᱠᱩ ᱦᱟᱥᱟ ᱢᱩᱨᱛᱤ ᱠᱚ ᱵᱮᱱᱟᱣ ᱟᱠᱚ ᱠᱟᱱᱟ ᱚᱸᱰᱮ ᱪᱟᱞᱟᱜ ᱠᱟᱱ ᱜᱮᱭᱟ ᱠᱚ ᱟᱫᱚ ᱟᱹᱞᱤᱧ ᱫᱚ ᱱᱟᱦᱟᱜ ᱵᱟᱹᱞᱤᱧ ᱠᱚᱨᱟᱣᱮᱫ-ᱟ ᱾
ᱟᱪᱪᱷᱟ ᱾
ᱥᱚᱯᱛᱟ ᱫᱤᱱ ᱜᱟᱱ ᱠᱚ ᱫᱟᱬᱟᱭᱮᱫ-ᱟ ᱚᱲᱟᱜ ᱚᱲᱟᱜ ᱾ ᱚᱱᱟ ᱯᱚᱨᱮ ᱠᱚ ᱪᱟᱞᱟᱜ ᱠᱟᱱᱟ ᱚᱸᱰᱮ ᱾
ᱦᱳᱭ ᱦᱳᱭ ᱾ ᱚᱱᱠᱟ ᱟᱞᱮ ᱥᱮᱱ ᱦᱚᱸ ᱚᱱᱠᱟ ᱜᱮ ᱢᱟᱱᱮ ᱢᱚᱬᱮ ᱥᱤᱧ ᱢᱚᱬᱮ ᱧᱤᱫᱟᱹ ᱦᱩᱭᱩᱜ-ᱟ ᱟᱞᱮ ᱱᱚᱛᱮ ᱫᱚ ᱾ ᱟᱸᱜ
ᱟᱪᱪᱷᱟ ᱾
ᱚᱱᱮ ᱡᱟᱦᱟᱸ ᱞᱮᱠᱟᱱᱟᱜ ᱵᱤᱱ ᱞᱟᱹᱭ ᱠᱮᱫᱟ ᱜᱩᱨᱩ ᱜᱚᱢᱠᱮ ᱛᱟᱠᱤᱱ ᱦᱟᱜ-ᱮ ᱦᱚᱦᱚᱣᱟ ᱠᱚᱣᱟ ᱟᱡ ᱨᱤᱱ ᱪᱮᱞᱟ ᱠᱚ ᱦᱚᱦᱚ ᱟᱠᱚᱣᱟ ᱡᱮ ᱵᱟᱝ ᱱᱤᱱᱟᱹᱜ ᱫᱤᱱ ᱱᱤᱱᱟᱹᱜ ᱛᱟᱹᱨᱤᱠᱷ ᱦᱤᱞᱳᱜ ᱢᱟᱱᱮ ᱟᱵᱚᱣᱟᱜ ᱟᱜ ᱫᱟᱥᱟᱭ ᱵᱚᱸᱜᱟ ᱥᱩᱨᱩᱜ ᱠᱟᱱᱟ, ᱛᱚ ᱡᱚᱛᱚ ᱟᱯᱮ ᱡᱚᱛᱚ ᱦᱚᱲ ᱱᱤᱡᱮ ᱱᱤᱡᱮᱨᱟᱜ ᱥᱟᱯᱟᱵ ᱠᱚ ᱟᱹᱜᱩᱭ ᱛᱟᱵᱚᱱ ᱯᱮ ᱾ ᱛᱮ ᱡᱚᱛᱚ ᱦᱚᱲ ᱢᱟᱱᱮ ᱢᱤᱫᱴᱷᱮᱱ ᱠᱚ ᱡᱟᱣᱨᱟᱜ-ᱟ ᱾ ᱟᱫᱚ ᱢᱟᱱᱮ ᱵᱚᱸᱜᱟ ᱵᱩᱨᱩ ᱠᱚ ᱦᱚᱦᱚ ᱟᱠᱚᱣᱟ, ᱛᱟᱨᱯᱚᱨᱮ ᱚᱠᱟ ᱥᱮᱫ ᱪᱟᱞᱟᱣ ᱞᱮᱱᱠᱷᱟᱱ ᱵᱷᱟᱜᱤ ᱜᱟᱱᱚᱜ-ᱟ ᱾
ᱦᱚᱭ ᱩᱱᱠᱩ ᱠᱚ ᱦᱚᱦᱚᱣᱟ ᱠᱚᱛᱮ ᱦᱳᱭ ᱟᱫᱚ ᱦᱚᱸ ᱵᱚᱸᱜᱟ ᱵᱩᱨᱩ ᱚᱠᱟ ᱥᱮᱱ ᱦᱟᱜ ᱠᱚ ᱞᱟᱹᱭ-ᱟ ᱱᱟᱦᱟᱜ ᱚᱠᱟ ᱫᱤᱠ ᱪᱟᱞᱟᱣ ᱞᱮᱱᱠᱷᱟᱱ ᱵᱷᱟᱜᱮᱜ ᱟᱱᱟ ᱟᱫᱚ ᱚᱱᱛᱮ ᱜᱮ ᱱᱟᱜ ᱠᱚ ᱩᱰᱩᱠᱚᱜ ᱛᱟᱵᱚᱱᱟ ᱾ ᱪᱮᱞᱟ ᱟᱠᱚ ᱜᱩᱨᱩ ᱠᱚ ᱜᱩᱨᱩ ᱢᱮᱱᱟᱭᱟ ᱟᱭᱩᱨ ᱠᱚᱣᱟ ᱱᱟᱦᱟᱜ, ᱥᱮᱨᱮᱧ ᱛᱟᱞᱟ ᱛᱮᱜᱮ ᱱᱟᱦᱟᱜ ᱟᱹᱭᱩᱨ ᱠᱚᱣᱟ ᱾ ᱟᱨ ᱡᱚᱛᱚ ᱦᱚᱲ ᱚᱱᱛᱮ ᱜᱮ ᱱᱟᱦᱟᱜ ᱠᱚ ᱪᱟᱞᱟᱜ-ᱟ ᱾ ᱟᱫᱚ ᱦᱳᱭ, ᱟᱫᱚ ᱜᱚᱴᱟ ᱥᱮᱱ ᱠᱚ ᱫᱟᱬᱟ ᱯᱩᱨᱟᱹᱣ ᱞᱮᱠᱷᱟᱱ ᱟᱫᱚ ᱟ ᱞᱟᱥ ᱫᱤᱱ ᱦᱤᱞᱳᱜ ᱫᱚ ᱟᱫᱚ ᱚᱸ ᱟᱛᱳ ᱨᱮᱜᱮ ᱠᱚ ᱫᱟᱬᱟᱭᱟ ᱟᱫᱚ ᱾
ᱟᱛᱳ ᱨᱮᱜᱮ ᱠᱚ ᱫᱟᱸᱥᱟᱭᱟ ᱟᱨ ᱤᱱᱟᱹ ᱯᱚᱨᱮ ᱦᱮᱸ ᱫᱟᱸᱥᱟᱭ ᱦᱩᱭ ᱯᱚᱨᱮ ᱟᱫᱚ ᱚᱠᱟᱨᱮ ᱱᱟᱜ ᱠᱚ ᱛᱷᱟᱱ ᱠᱟᱫ ᱫᱚᱠᱚ ᱤᱭᱟᱹ ᱠᱟᱫ ᱫᱚ ᱚᱸᱰᱮ ᱠᱚ ᱦᱤᱡᱩᱼᱟ ᱛᱮ ᱚᱱᱛᱮ ᱟᱨ-ᱚ ᱵᱚᱸᱜᱟ ᱛᱟᱞᱟ ᱛᱮᱜᱮ ᱵᱚᱸᱜᱟ ᱠᱚ ᱠᱩᱞᱤ ᱠᱚᱪᱮ ᱵᱟᱝ ᱠᱩᱥᱤ ᱞᱮᱱᱟ ᱯᱮ ᱥᱮ ᱵᱟᱝᱟᱱᱚᱣᱟ ᱠᱚ ᱴᱷᱤᱠ ᱥᱮᱱ ᱜᱮ ᱪᱟᱞᱟᱣ ᱞᱮᱱᱟ ᱚᱱᱟ ᱠᱚ ᱠᱩᱠᱩᱞᱤ ᱛᱟᱞᱟᱛᱮ ᱟᱫᱚ ᱫᱟᱸᱥᱟᱭ ᱵᱚᱸᱜᱟ ᱠᱚ ᱪᱟᱵᱟᱭᱱᱟ᱾
ᱦᱳᱭ ᱦᱳᱭ
ᱟᱫᱚ ᱜᱚᱝᱠᱮ ᱟᱯᱮ ᱚᱱᱛᱮ ᱫᱚ ᱢᱟᱱᱮ ᱦᱩᱞ ᱢᱟᱦᱟ ᱫᱚ ᱪᱮᱫᱞᱮᱠᱟ ᱦᱳᱭᱱᱟ?
ᱦᱩᱞ ᱢᱟᱦᱟ ᱫᱚ ᱟᱹᱰᱤ ᱡᱟᱭᱜᱜᱟᱨᱮᱱ ᱱᱚᱱᱛᱮ ᱦᱚᱸ ᱦᱩᱭᱩᱜ ᱠᱟᱱᱟ ᱚᱱᱟᱛᱮ ᱵᱷᱟᱞᱮ ᱜᱮ ᱟᱹᱞᱤᱧ ᱫᱚ ᱩᱱᱟᱹᱜ ᱦᱩᱞ ᱡᱟᱦᱟᱸ ᱛᱤᱥᱟ ᱦᱩᱞ ᱫᱤᱵᱚᱥ ᱮᱱᱛᱮ ᱛᱤᱥ ᱡᱩᱱ ᱟᱵᱚ ᱩᱱ ᱦᱤᱞᱳᱜ ᱜᱮ ᱵᱟᱹᱦᱩᱛᱮ ᱱᱚᱛᱮ ᱫᱟᱜ ᱞᱮᱟᱭ ᱫᱟᱜ ᱨᱤᱢᱤᱞ ᱨᱟᱠᱟᱵ ᱟᱞᱮ ᱵᱟᱹᱦᱩᱛᱮ ᱫᱟᱜ ᱠᱮᱜᱼᱟ ᱛᱚ ᱵᱤᱥᱮᱥ ᱠᱟᱛᱮᱫ ᱵᱟᱨ ᱯᱮ ᱴᱷᱮᱡ ᱞᱤᱧ ᱟᱹᱞᱤ ᱞᱤᱧ ᱢᱟᱱᱟᱣ ᱞᱟᱹᱜᱤᱫ ᱞᱤᱧ ᱪᱟᱞᱟᱣᱮᱱᱟ᱾ ᱟᱨᱮ ᱵᱚᱞᱮ ᱟᱹᱞᱤᱧ ᱫᱚ ᱪ ᱦᱮᱱᱟᱭᱟ ᱩᱱᱤ ᱡᱟᱦᱟᱸᱨᱮ ᱠᱟᱞᱟᱥᱮ ᱠᱚᱣᱟᱭ ᱚᱸᱰᱮᱞᱤᱧ ᱪᱟᱞᱟᱣ ᱞᱮᱱᱟ ᱚᱸᱰᱮᱜ ᱜᱮ ᱢᱟᱱᱟᱣ ᱦᱩᱭᱱᱟ ᱚᱸᱰᱮ ᱠᱷᱚᱱ ᱮᱴᱟᱜ ᱨᱮ ᱵᱟᱝᱞᱤᱧ ᱪᱟᱞᱟᱣ ᱫᱟᱲᱮᱭᱟᱫᱟ ᱮᱴᱟᱜ ᱨᱮᱦᱚᱸ ᱱᱮᱣᱛᱟ ᱛᱟᱦᱮᱸ ᱠᱟᱱᱟ᱾
ᱟᱪᱪᱷᱟ ᱟᱪᱪᱷᱟ
ᱟᱨ ᱚᱱᱛᱮ ᱟᱯᱮᱥᱮᱫ ᱪᱮᱫ ᱞᱮᱠᱟ ᱢᱟᱱᱟᱣ ᱦᱳᱭᱱᱟ?
ᱚ ᱦᱮᱸ ᱜᱚᱝᱠᱮ ᱟᱞᱮ ᱥᱮᱱ ᱱᱚᱛᱮ ᱢᱚᱸᱡᱽ ᱜᱮ ᱢᱟᱱᱟᱣ ᱦᱳᱭᱱᱟ ᱦᱮᱸ ᱟᱫᱚ ᱟᱞᱮᱥᱮ ᱫᱚ ᱱᱚᱛᱮ ᱫᱚ ᱱᱟᱜᱼᱟ ᱟᱨ-ᱟ ᱦᱚᱨ ᱠᱚᱨᱮ ᱠᱚ ᱴᱨᱮ ᱞᱤᱠᱮᱫᱟ ᱛᱟᱨᱯᱚᱨᱮ ᱱᱚᱜᱼᱚᱭ ᱱᱤᱭᱟᱹ ᱨᱮᱞᱤ ᱯᱚᱨᱮ ᱱᱟᱜ-ᱟ ᱢᱤᱫᱴᱟᱝ ᱡᱟᱭᱜᱟ ᱨᱮ ᱪᱟᱞᱟᱠᱟᱛᱮ ᱫᱩᱲᱩᱵ ᱦᱩᱭᱩ ᱠᱟᱛᱮᱮ ᱢᱟᱱᱮ ᱮ ᱱᱩᱝᱠᱩ ᱟᱵᱚᱨᱮᱱ ᱡᱟᱦᱟᱸᱭ ᱯᱷᱤᱨᱤᱰᱚᱢ ᱯᱷᱟᱭᱴᱟᱨ ᱱᱟᱦᱟ ᱠᱚ ᱛᱟᱦᱮᱸᱠᱟᱱᱟ ᱩᱱᱠᱩ ᱵᱟᱨᱮ ᱠᱚᱛᱮ ᱞᱟᱹᱭ ᱵᱟᱲᱟ ᱦᱩᱭᱱᱟ ᱤᱱᱟᱹᱯᱚᱨ ᱛᱚᱨᱮ ᱟᱫᱚ ᱱᱟᱦᱟᱜ ᱪᱟᱵᱟᱭᱱᱟ ᱦᱳᱭ ᱟᱫᱚ ᱟᱯᱮ ᱚᱱᱛᱮ ᱟᱫᱚ ᱱᱚᱜᱼᱚᱭ ᱱᱟ ᱧᱮᱞᱚᱜᱚᱜ ᱠᱟᱱᱟ ᱥᱮ ᱟᱸᱡᱚᱢᱚᱜ ᱠᱟᱱᱟ ᱪᱮ ᱵᱟᱝ ᱦᱩᱞ ᱢᱟᱦᱟ ᱠᱚᱨᱮ ᱟᱹᱰᱤ ᱜᱟᱱ ᱡᱟᱭᱜᱟᱟᱨ ᱨᱮ ᱱᱚᱜ ᱱᱚᱝᱠᱟ ᱪᱟᱹᱯᱨᱤ ᱯᱨᱳᱜᱨᱟᱢ ᱠᱚ ᱫᱚᱦᱚ ᱦᱚᱪᱚᱭᱫᱟ ᱟᱫᱚ ᱱᱚᱣᱟ ᱵᱟᱨᱮᱛᱮ ᱟᱹᱵᱤᱱ ᱪᱮᱫ ᱵᱤᱱ ᱢᱮᱱᱟ?
ᱱᱚᱣᱟ ᱪᱷᱟᱹᱯᱨᱤ ᱯᱨᱳᱜᱨᱟᱢ ᱫᱚ ᱢᱤᱫᱴᱮᱡ ᱵᱮᱠᱟᱨ ᱜᱮᱭᱟ᱾ ᱟᱹᱞᱤᱧ ᱫᱚ ᱱᱟᱦᱟᱜ ᱮᱠᱟᱞ ᱜᱮ ᱵᱟᱹᱞᱤᱧ ᱠᱩᱥᱤᱭᱟᱜ ᱛᱟᱦᱮᱸᱫ ᱥᱮ ᱟᱹᱞᱤᱧ ᱫᱚ ᱢᱟᱱᱮ ᱥᱮ ᱵᱟᱯᱞᱟ ᱚᱲᱟᱜ ᱮᱢᱟᱱ ᱠᱚᱨᱮ ᱦᱚᱸ ᱰᱤᱡᱮ ᱮᱱᱮᱡ ᱥᱮ ᱟᱨ ᱡᱟᱦᱟᱸ ᱨᱮᱜᱮ ᱰᱤᱡᱮ ᱮᱱᱮᱡ ᱱᱚᱣᱟ ᱪᱷᱟᱹᱯᱨᱤ ᱮᱱᱮᱡ ᱫᱚ ᱟᱹᱞᱤᱧ ᱫᱚ ᱡᱟᱹᱛ ᱜᱮ ᱵᱟᱹᱞᱤᱧ ᱠᱩᱥᱤᱭᱟᱜ ᱛᱟᱦᱮᱸᱫ ᱟᱨᱞᱤᱤᱧ ᱢᱮᱱᱟ ᱵᱚᱞᱮ ᱱᱚᱣᱟ ᱫᱚ ᱵᱚᱱᱫᱚ ᱞᱮᱱᱠᱷᱟᱱ ᱜᱮ ᱟᱹᱰᱤ ᱵᱷᱟᱞᱮ ᱠᱚᱜᱼᱟ᱾
ᱦᱳᱭ ᱦᱳᱭ